ᱜᱚᱝᱠᱮ, ᱦᱚᱸ ᱡᱚᱦᱟᱨ ᱜᱮ ᱜᱚᱝᱠᱮ ᱞᱟᱹᱭ ᱵᱤᱱ ᱪᱮᱫ ᱵᱤᱱ ᱞᱟᱹᱭᱮᱫ ᱛᱟᱦᱮᱸᱫ ᱜᱚᱝᱠᱮ᱾
ᱟᱹᱞᱤᱧ ᱞᱤᱧ ᱞᱟᱹᱭᱮᱫ ᱛᱟᱦᱮᱸ ᱡᱟᱦᱟᱸ ᱢᱟᱱᱮ ᱵᱩᱨᱩ ᱫᱤᱥ ᱮᱠᱫᱚᱢ ᱡᱟᱦᱟᱸ ᱵᱩᱨᱩ ᱰᱷᱮᱥᱟ ᱨᱮ ᱡᱟᱦᱟᱸ ᱚᱲᱟᱜ ᱠᱚ ᱛᱟᱦᱮᱱ ᱜᱮᱫᱚ ᱢᱟᱱᱮ ᱢᱟᱱᱮ ᱱᱚᱜᱼᱚᱭ ᱡᱮᱢᱚᱱ ᱫᱟᱜ ᱠᱮᱜᱼᱟᱭ
ᱦᱩᱸ ᱦᱩᱸ᱾
ᱫᱟᱜ ᱞᱮᱠᱷᱟᱱ ᱢᱟ ᱵᱟᱲᱟᱭ ᱜᱮᱭᱟ ᱵᱤᱱ ᱠᱤᱪᱷᱩ ᱥᱮᱨᱚᱠᱚᱢ ᱫᱷᱳᱥ ᱢᱳᱸᱥ ᱠᱚ ᱨᱮᱱᱟᱜ ᱢᱟᱱᱮ ᱵᱚᱛᱚᱨ ᱛᱟᱦᱮᱱᱟ᱾ ᱡᱟᱦᱟᱸ ᱢᱟᱱᱮ ᱦᱟᱥᱟ ᱡᱟᱦᱟᱸ ᱡᱟᱭᱜᱟ ᱨᱮᱱᱟᱜ ᱢᱟᱱᱮ ᱵᱟᱹᱞᱤ ᱦᱟᱥᱟ ᱦᱚᱭᱛᱚ ᱡᱚᱫᱤ ᱚᱱᱮ ᱚᱱᱟ ᱦᱚᱥᱚᱫ ᱧᱩᱨᱩᱭᱮᱱᱟ, ᱛᱚ ᱟᱫᱚ ᱮᱠᱟᱞᱛᱮ ᱯᱩᱨᱟ ᱡᱟᱦᱟᱸ ᱪᱮᱛᱟᱱ ᱠᱚᱨᱮᱱᱟᱜ ᱡᱟᱦᱟᱸ ᱚᱱᱟ ᱪᱮᱛᱟᱱ ᱨᱮ ᱵᱷᱚᱨ ᱛᱟᱦᱮᱸ ᱠᱟᱱᱟ, ᱚᱱᱟ ᱠᱚᱢᱟ ᱡᱷᱚᱛᱚ ᱞᱟᱸᱫᱩᱲᱚᱜᱼᱟ ᱛᱚ ᱡᱟᱦᱟᱸ ᱚᱱᱟ ᱫᱤᱥᱚᱢ ᱠᱚ ᱠᱚᱨᱮᱱᱟᱜ ᱡᱟᱦᱟᱸ ᱚᱱᱮ ᱞᱟᱛᱟᱨ ᱨᱮ ᱡᱟᱦᱟᱸ ᱚᱲᱟᱜ ᱠᱚ ᱛᱟᱦᱮᱱᱟ ᱚᱱᱟ ᱠᱚᱫᱚ ᱠᱟᱹᱴᱤᱡ ᱢᱟᱱᱮ ᱵᱚᱛᱚᱨ ᱢᱟᱱᱮ ᱵᱚᱛᱚᱨᱟᱱ ᱧᱚᱜ ᱜᱮᱭᱟᱛᱚ ᱠᱟᱹᱴᱤᱡ,
ᱦᱳᱭ ᱜᱚᱝᱠᱮ ᱟᱫᱚ ᱵᱩᱨᱩ ᱫᱤᱥᱚᱢ ᱥᱮ ᱱᱤᱭᱟᱹ ᱜᱮ ᱦᱩᱭᱩᱜ ᱠᱟᱱᱟ ᱠᱚᱥᱴᱚ ᱫᱚ ᱱᱤᱭᱟᱹ ᱜᱮ ᱦᱮᱸ ᱚᱱᱟ ᱠᱚᱨᱮ ᱫᱚ ᱠᱟᱹᱴᱤᱡ ᱫᱟᱜ ᱠᱚᱦᱚᱸ ᱦᱟᱨᱠᱮᱛ ᱜᱮ, ᱟᱨ ᱚᱱᱠᱟ ᱵᱩᱨᱩ ᱠᱚᱪᱟ ᱠᱚᱨᱮ ᱡᱩᱫᱤ ᱚᱲᱟᱜ ᱚᱲᱟᱜ ᱠᱚ ᱛᱟᱦᱮᱱ ᱛᱟᱵᱤᱱᱟ ᱜᱚᱝᱠᱮ, ᱟᱫᱚ ᱯᱟᱞᱮᱫ ᱟᱫᱚ ᱫᱷᱚᱥᱟ ᱮᱢᱟᱜ ᱟᱥᱮ ᱜᱚᱝᱠᱮ ᱯᱟᱦᱟᱲ ᱠᱚᱨᱮᱱᱟᱜ ᱵᱮᱯᱟᱨ ᱛᱚ ᱵᱩᱨᱩ ᱠᱚᱨᱮᱱᱟᱜ ᱵᱩᱡᱷᱟᱹᱣ ᱠᱮᱫᱟ ᱵᱤᱱ ᱟᱫᱚ ᱱᱤᱭᱟᱹ ᱠᱚᱫᱚ ᱟᱹᱰᱤ ᱮᱸᱴᱠᱮᱴᱚᱬᱮ ᱠᱟᱛᱷᱟ ᱜᱮ, ᱵᱩᱨᱩ ᱠᱷᱚᱱᱟᱜ ᱢᱟᱡᱷᱮ ᱢᱟᱡᱷᱮ ᱫᱷᱤᱨᱤ ᱠᱚᱦᱚᱸ ᱦᱤᱡᱩᱜ ᱜᱮᱭᱟ ᱞᱟᱛᱟᱨ ᱥᱮ ᱟᱬᱜᱚ ᱟᱛᱮᱜ, ᱜᱩᱲ ᱫᱟᱹᱣ ᱟᱛᱮᱜ ᱵᱩᱡ ᱫᱟᱲᱮᱭᱟᱜ ᱠᱟᱱᱟᱵᱮᱱ ᱱᱤᱭᱟᱹ ᱠᱚᱫᱚ ᱟᱹᱰᱤ ᱢᱟᱱᱮ ᱫᱩᱠ ᱠᱷᱟᱨᱟᱯ ᱡᱚᱱᱚᱠ ᱠᱟᱛᱷᱟ ᱜᱮ ᱟᱫᱚ ᱪᱮᱫ ᱵᱚᱱ ᱪᱤᱠᱟᱹᱭᱟ ᱜᱚᱝᱠᱮ ᱟᱫᱚ ᱵᱩᱨᱩ ᱫᱤᱥᱚᱢ ᱨᱮᱱ ᱦᱚᱲ ᱫᱚ ᱪᱮᱫ ᱠᱚ ᱪᱤᱠᱟᱹᱭᱟ ᱚᱝᱠᱟ ᱫᱚ ᱛᱟᱦᱮᱸᱛᱚ ᱦᱩᱭᱩᱜ ᱛᱟᱵᱚᱣᱟ ᱥᱮ ᱜᱚᱝᱠᱮ,
ᱦᱩᱸ ᱦᱩᱸ ᱢᱟᱱᱮ ᱱᱤᱡᱮᱨᱟᱜ ᱢᱟᱱᱮ ᱮᱞᱟᱠᱟ ᱡᱟᱦᱟᱸ ᱡᱚᱱᱢᱚ ᱛᱟᱠᱚ ᱡᱟᱦᱟᱸ ᱡᱟᱭᱜᱟᱨᱮ ᱚᱸᱰᱮ ᱵᱟᱹᱜᱤ ᱟᱛᱮᱜ ᱛᱚ ᱟᱨ ᱵᱟᱝ
ᱦᱟ ᱦᱳᱭ ᱟᱨᱠᱤ ᱚᱱᱟ ᱠᱷᱟᱹᱛᱤᱨ ᱜᱚᱢᱠᱮ ᱟᱫᱚ ᱢᱮᱱᱟᱜ ᱠᱚᱜᱮᱭᱟ ᱟᱨᱠᱤ ᱪᱮᱫ ᱠᱚ ᱪᱤᱠᱟᱹᱭᱟ ᱩᱱᱠᱩ ᱦᱚ, ᱵᱩᱡᱷᱟᱹᱣ ᱠᱮᱫᱟᱵᱤᱱ ᱟᱨᱠᱤ ᱟᱫᱚ ᱫᱚ ᱚᱱᱛᱮ ᱡᱮᱢᱚᱱ ᱚᱱᱟ ᱠᱚᱨᱮᱱᱟᱜ ᱵᱚᱛᱚᱨ ᱜᱚᱢᱠᱮ ᱥᱚᱝᱜᱮ ᱟᱨᱚ ᱪᱮᱫ ᱠᱚᱨᱮᱱᱟᱜ ᱵᱚᱛᱚᱨ ᱵᱟᱲᱟᱭᱟ ᱵᱤᱱ ᱚᱱᱟ ᱠᱚᱨᱮ ᱫᱟᱜ ᱮ ᱠᱷᱩᱵ ᱠᱚᱢ ᱜᱮ ᱵᱟᱝ ᱧᱟᱯᱟᱢᱟ ᱫᱟᱜ ᱟᱨᱠᱤ ᱵᱩᱡᱷᱟᱹᱣ ᱠᱮᱫ ᱫᱟᱵᱤᱱ ᱥᱮ,
ᱦᱩᱸ,
ᱟᱨ ᱚᱱᱛᱮᱱᱟᱜ ᱫᱟᱜ ᱠᱚᱫᱚ ᱠᱟᱹᱴᱤᱡ ᱮᱴᱟᱜ ᱮᱴᱟᱜ ᱵᱩᱡᱷᱟᱹᱜ ᱜᱮᱭᱟ ᱜᱚᱝᱠᱮ ᱦᱮᱸᱥᱮ ᱟᱵᱚ ᱥᱮ ᱠᱷᱚᱱ ᱫᱚ ᱫᱟᱜ ᱠᱟᱹᱴᱤᱡ ᱮᱴᱟᱜ ᱜᱮ ᱵᱩᱡᱷᱟᱹᱜ ᱜᱮᱭᱟ,
ᱦᱮᱸ ᱟᱫᱚ ᱚᱱᱟ ᱠᱚᱨᱮ ᱫᱚ ᱦᱟᱸᱜ ᱟᱫᱚ ᱢᱟᱱᱮ ᱵᱩᱨᱩ ᱫᱤᱥᱚᱢ ᱢᱟ ᱫᱚ ᱵᱟᱲᱟᱭ ᱫᱚ ᱠᱟᱹᱴᱤᱡ᱾ ᱪᱮᱛᱟᱱ ᱧᱚᱜ ᱞᱮᱜᱮ ᱛᱟᱦᱮᱱᱟ ᱛᱚ᱾ ᱚᱸᱰᱮ ᱮᱢᱱᱤ ᱛᱮᱦᱚᱸ ᱢᱟᱱᱮ ᱟᱹᱰᱤ ᱞᱟᱛᱟᱨ ᱠᱷᱚᱱᱟᱜ ᱫᱟᱜ ᱩᱰᱩᱝ ᱦᱩᱭᱩᱜ ᱛᱟᱵᱤᱱᱟ ᱛᱚ ᱢᱟᱱᱮ᱾ ᱚᱱᱟ ᱠᱷᱟᱹᱛᱤᱨ ᱦᱚᱭᱛᱚ ᱢᱟᱱᱮ ᱩᱱᱟᱹᱜ ᱥᱩᱵᱤᱫᱷᱟ ᱫᱚ ᱵᱟᱝᱠᱚ ᱠᱚᱨᱟᱣ ᱠᱟᱜᱼᱟ ᱦᱚᱭᱛᱚ᱾
ᱦᱳᱭ ᱦᱳᱭ ᱟᱫᱚ ᱚᱱᱟ ᱠᱚᱨᱮ ᱦᱚᱸ ᱜᱚᱢᱠᱮ ᱟᱴᱟᱝ ᱪᱮᱫ ᱚᱥᱩᱵᱤᱫᱷᱟ ᱞᱤᱧ ᱵᱩᱡᱷᱟᱹᱣ ᱠᱮᱫᱟ᱾ ᱮ ᱥᱳᱨ ᱠᱚᱨᱮ ᱛᱚ ᱢᱟᱱᱮ ᱦᱟᱸᱥᱯᱟᱛᱟᱞ ᱠᱚᱦᱚᱸ ᱵᱟᱹᱱᱩᱜᱼᱟ ᱛᱚ ᱵᱟᱹᱱᱩᱜᱼᱟ᱾ ᱥᱚᱝᱜᱮ ᱫᱚ ᱤᱥᱠᱩᱞ ᱠᱚᱦᱚᱸ ᱵᱟᱹᱱᱩᱜᱼᱟ ᱵᱩᱡᱷᱟᱹᱣᱛᱟ ᱵᱤᱱ ᱟᱵᱚᱨᱮᱱ ᱡᱮ, ᱥᱟᱱᱛᱟᱲ ᱥᱚᱢᱟᱡᱽ ᱨᱮ ᱡᱮ ᱜᱤᱫᱽᱨᱟᱹ ᱠᱚ ᱠᱟᱹᱴᱤᱡ ᱠᱚ ᱯᱷᱟᱲᱟᱜᱼᱟ ᱚᱱᱟ ᱵᱩᱨᱩ ᱫᱤᱥᱚᱢ᱾ ᱟᱵᱚᱨᱮᱱ ᱜᱮ ᱥᱟᱱᱛᱟᱲ ᱥᱚᱢᱚᱭ ᱨᱮᱱ ᱜᱤᱫᱽᱨᱟᱹ ᱡᱮ ᱠᱟᱹᱴᱤᱡ ᱠᱚ ᱯᱷᱟᱲᱟᱜᱼᱟ ᱠᱷᱚᱱᱚᱡ ᱛᱚ ᱚᱱᱟ ᱤᱥᱠᱩᱞ ᱠᱚᱦᱚᱸ ᱜᱚᱝᱠᱮ ᱢᱟᱱᱮ ᱪᱮᱫ ᱞᱤ ᱞᱤᱭᱟ ᱵᱚᱦᱩᱡᱷᱟᱹᱣ ᱤᱥᱠᱩᱞ ᱚᱱᱠᱟ ᱫᱚᱥ ᱠᱤᱞᱳᱢᱤ ᱚᱱᱠᱟ ᱥᱟᱺᱜᱤᱧ ᱨᱮ ᱦᱚᱪᱚ ᱟᱫᱚ ᱜᱚᱢᱠᱮ ᱾ ᱵᱟᱲᱟᱭ ᱠᱟᱹᱴᱤᱡ ᱞᱟᱹᱜᱤᱫ ᱱᱟᱦᱟᱪᱟᱨ ᱫᱚ ᱠᱟᱹᱴᱤᱡ ᱡᱟᱹᱥᱛᱤ ᱜᱮᱭᱟ ᱦᱮᱸᱥᱮ ᱟᱫᱚ᱾ ᱡᱚᱛᱚ ᱦᱚᱲ ᱛᱚ ᱟᱨ ᱜᱟᱹᱲᱤ ᱠᱚᱫᱚ ᱠᱤᱨᱤᱧ ᱠᱚ ᱵᱟᱠᱚ ᱫᱟᱲᱮᱜ ᱜᱮᱭᱟ ᱟᱨ ᱥᱟᱭᱠᱮᱞ ᱠᱚᱦᱚᱸ ᱵᱟᱠᱚ᱾ ᱫᱟᱲᱮᱜ ᱜᱮᱭᱟ ᱚᱱᱛᱮ ᱫᱚ ᱵᱟᱝ ᱠᱟᱹᱢᱤ ᱠᱚᱦᱚᱸ ᱠᱷᱩᱵ ᱠᱚᱢ ᱜᱮᱭᱟ ᱟᱵᱤᱱ ᱫᱚ ᱵᱟᱲᱟᱭ ᱜᱮᱭᱟ ᱵᱤᱱ ᱦᱮᱸ ᱥᱮ᱾
ᱦᱩᱸ᱾
ᱟᱫᱚ ᱚᱱᱟ ᱠᱷᱚᱱ ᱫᱚ ᱱᱤᱭᱟᱹ ᱠᱚ ᱠᱟᱹᱴᱤᱡ ᱟᱹᱰᱤ ᱮᱴᱠᱮᱴᱚᱲᱮ ᱜᱮ ᱵᱩᱡᱷᱟᱹᱜ ᱜᱮᱭᱟ᱾ ᱜᱤᱫᱽᱨᱟᱹ ᱠᱚᱦᱚ ᱠᱟᱹᱴᱤᱡ ᱤᱥᱠᱩᱞ ᱤᱥᱠᱩᱞ ᱠᱚ ᱵᱟᱠᱚ ᱫᱟᱲᱮᱭᱟᱜ ᱜᱮᱭᱟ᱾ ᱟᱨ ᱚᱱᱛᱮ ᱫᱚ ᱜᱚᱝᱠᱮ ᱦᱩᱰᱤᱧ ᱠᱷᱚᱱᱫᱚ ᱜᱤᱫᱽᱨᱟᱹ ᱠᱚᱫᱚ ᱠᱚ ᱵᱟᱭ ᱠᱚ ᱵᱷᱮᱡᱟ ᱜᱮᱠᱚ᱾ ᱯᱷᱚᱡᱟ ᱠᱚ ᱵᱩᱡᱟᱣ ᱛᱟᱢ ᱥᱮ᱾
ᱦᱩᱸ ᱦᱩᱸ᱾ ᱛᱟᱦᱚᱞᱮ ᱜᱚᱢᱠᱮ ᱟᱹᱵᱤᱱ ᱡᱟᱦᱟᱸ ᱨᱮᱵᱤᱱ ᱢᱟᱱᱮ ᱵᱤᱱ ᱪᱟᱞᱟᱣ ᱞᱮᱱᱟ ᱚᱸᱰᱮ ᱛᱟᱦᱚᱞᱮ ᱢᱟᱱᱮ ᱚᱱᱟ ᱟᱛᱳ ᱨᱮᱫᱚ ᱤᱥᱠᱩᱞ ᱵᱟᱹᱱᱩᱜ ᱟᱥᱮ ᱪᱮᱫ?
ᱟᱹᱞᱤᱧ ᱚᱱᱟ ᱟ ᱞᱤᱧ ᱵᱚᱞᱚᱭᱮᱱᱟ ᱵᱩᱡᱷᱟᱹᱣ ᱠᱮᱫᱫᱟ ᱟᱹᱞᱤᱧ ᱫᱚᱞᱤᱧ ᱵᱟᱲᱟᱭᱟᱛᱚ᱾ ᱡᱮ ᱟᱞᱮᱮ ᱟᱞᱮ ᱡᱜᱟ ᱫᱤᱥᱚᱢ ᱛᱟᱞᱮ ᱟ ᱟᱹᱛᱩᱳ ᱫᱤᱥᱚᱢ ᱛᱟᱞᱮ ᱦᱳᱭᱛᱳ ᱚᱱᱠᱟᱱ ᱥᱚᱢᱚᱭ ᱛᱚ ᱚᱱᱠᱟᱟᱜ ᱜᱮ ᱦᱩᱭᱩᱜᱼᱟ ᱟᱹᱞᱤᱧ ᱵᱷᱟᱵ ᱞᱮᱫᱼᱟᱤᱧ᱾ ᱟᱫᱚ ᱟᱹᱞᱤᱧ ᱤᱫᱤ ᱠᱟᱛᱮ ᱜᱚᱢᱠᱮ᱾ ᱚᱱᱟᱸ ᱫᱚ ᱠᱟᱹᱴᱤᱡ ᱩᱞᱴᱟᱹ ᱫᱷᱟᱨᱟ ᱜᱮ ᱵᱩᱡᱷᱟᱳ ᱥᱮ ᱚᱱᱠᱟ ᱟᱨᱠᱤᱟᱨᱠᱚ ᱵᱟᱵᱟ᱾ ᱵᱟᱭ ᱧᱟᱢᱮ ᱯᱷᱱ ᱠᱚ ᱟᱨ ᱟᱥᱮ ᱯᱟᱥᱮ ᱠᱳᱱ ᱫᱚᱳᱠᱟᱱ ᱫᱟᱱᱤ ᱠᱚ ᱵᱟᱹᱱᱩᱜ᱾ ᱤᱥᱠᱩᱞ ᱤᱥᱠᱩᱞ ᱠᱚᱦᱚᱸ ᱵᱟᱹᱱᱩᱜᱼᱟᱮ ᱵᱩᱡᱷᱟᱹᱣ ᱠᱮᱫᱟ ᱵᱮᱱ ᱟᱪᱷᱟ ᱚᱱᱟ ᱠᱚ ᱟ᱾ ᱢᱮᱥ ᱟᱨᱠᱤ ᱞᱠᱷ ᱱᱩᱨᱤᱱ ᱛᱟᱞᱞᱤᱧ ᱟᱨᱠᱤ ᱵᱩᱡᱟᱳ ᱠᱮᱫᱟᱵᱤᱱ᱾
ᱦᱩᱸ᱾
ᱤᱥᱠᱩᱞ ᱤᱥᱠᱩᱞ ᱠᱟᱹᱣᱰᱤ ᱞᱟᱹᱭᱮᱫ ᱠᱚᱣᱟ ᱚᱸᱰᱮ ᱟᱳ ᱠᱚᱨᱮᱱ ᱜᱤᱫᱽᱨᱟᱹ ᱠᱚ ᱞᱟᱹᱭᱮᱫᱼᱟ ᱦᱟᱲᱟᱢ᱾ ᱟ ᱠᱚ ᱠᱚ ᱞᱟᱭ ᱛᱟᱦᱮᱱ ᱟᱞᱮᱥ ᱢᱟᱱᱮ᱾ ᱤᱥᱠᱩᱞ ᱥᱮᱱ ᱠᱚ ᱠᱤᱝᱵᱟ ᱦᱚᱥᱯᱤᱴᱟᱞ ᱡᱟᱦᱟᱸᱭ ᱪᱤᱠᱟᱹ ᱞᱮ ᱜ ᱟᱹᱰᱤ ᱦᱟᱨᱠᱮᱛᱟᱞᱮ ᱥᱮᱮᱫ ᱫᱚ᱾ ᱵᱟᱝ ᱠᱳᱱᱳ ᱮᱢᱵᱩᱞᱮᱱᱥ ᱦᱚᱸ ᱵᱚᱞᱚᱱ ᱜᱮᱭᱟ ᱟᱨ ᱚᱱᱠ ᱚᱱᱛᱮ ᱨᱟᱥᱛᱟ ᱠᱚᱦᱚᱸ ᱮᱢᱚᱱ ᱜᱮᱭᱟ ᱥᱮ ᱜᱚᱢᱠᱮ ᱾ ᱟᱫᱚ ᱵᱩᱨᱩ ᱨᱟᱥᱛᱟ ᱛᱚ ᱵᱟᱠᱚ ᱵ ᱵᱟ ᱫᱟᱲᱮᱭᱟᱜ ᱠᱟᱱᱟ ᱪᱮᱫ ᱵᱟᱝ ᱵᱩᱨᱩ ᱜᱮᱫ ᱠᱟᱛᱮ ᱨᱟᱥᱛᱟ ᱛᱮᱭᱟᱨ ᱦᱩᱭᱩᱜᱼᱟ ᱚᱱᱟ ᱵᱩᱨᱩ ᱠᱷᱚᱨᱪᱟ᱾ ᱟᱫᱚ ᱚᱱᱠᱟ ᱜᱮ ᱢᱤᱫᱴᱟᱝ ᱢᱚᱴᱟᱢᱩᱴᱤ ᱢᱤᱫᱴᱟᱝ᱾ ᱢᱚᱴᱚᱨ ᱥᱟᱭᱠᱮᱞ ᱥᱮᱬ ᱞᱟᱜᱤᱫ ᱨᱟᱥᱛᱟ ᱢᱮᱱᱟ ᱟᱨᱠᱤ ᱥᱩᱨᱩ ᱥᱩᱨᱩᱩ ᱪᱟᱨ ᱪᱟᱠᱟ ᱠᱚ᱾ ᱫᱚ ᱵᱟᱝ ᱵᱚᱞᱤ ᱵᱩᱡ᱾ ᱤᱧ ᱟᱨᱠᱤ ᱱ ᱦᱟᱨᱠᱮᱛ ᱟᱨᱠᱤ ᱱᱚᱣᱟ ᱠᱚᱫᱚ ᱵᱩᱨᱩ ᱫᱤᱥᱚᱢ ᱥᱮᱫ ᱫᱚ᱾
ᱟᱪᱷᱟ ᱟᱪᱷᱟ᱾
ᱵᱩᱡᱷᱟᱹ ᱠᱮᱫᱟ ᱟᱨ ᱚᱱᱛᱮ ᱱᱟᱜ ᱪᱟᱥ᱾ ᱠᱚᱦᱚᱸ ᱠᱷᱩᱵ ᱠᱚᱢ ᱜᱮᱜᱮ ᱦᱩᱭᱩᱜ ᱜᱮᱭᱟ ᱚᱱᱮ ᱚᱱᱟ ᱥᱮᱨᱢᱟ ᱡᱟᱹᱲ ᱨᱮ ᱡᱟ ᱦᱩᱭᱱᱟ ᱦᱩᱭᱱᱟ᱾ ᱵᱟᱠᱷᱟᱱ ᱫᱚ ᱵᱟᱝᱜᱮ ᱮᱭ ᱨᱚᱠᱚᱢ ᱟᱨᱠᱤ᱾
ᱦᱮᱸ ᱜᱚᱝᱠᱮ ᱚᱱᱛᱮᱚ ᱮᱢᱱᱤ ᱛᱮᱜᱮ ᱫᱟᱜ ᱨᱮᱱᱟᱜ ᱯᱨᱚᱵᱞᱮᱢ ᱛᱚ ᱢᱮᱱᱟᱜ ᱠᱟᱜ ᱜᱮᱭᱟ ᱚᱱᱛᱮ ᱟᱹᱰᱤ ᱞᱟᱛᱟᱨᱛᱮ, ᱚᱱᱮ ᱯᱟᱸᱡᱟ ᱞᱮᱠᱷᱟᱱ ᱟᱹᱰᱤ ᱞᱟᱛᱟᱨ ᱨᱮ ᱫᱟᱜ ᱧᱟᱢᱚᱜᱼᱟ᱾
ᱟᱨ ᱚᱰᱮ ᱵᱩᱨᱩ ᱦᱮᱸ ᱟᱨ ᱵᱩᱨᱩ ᱫᱤᱥᱚᱡ ᱜᱚᱝᱠᱮ ᱟᱨ ᱯᱩᱠᱷᱨᱤ ᱠᱚᱦᱚᱸ ᱵᱟᱹᱱᱩᱜᱼᱟ ᱮᱱᱠᱷᱟᱱ ᱵᱩᱨᱩ ᱛᱮ ᱯᱮᱨᱮᱡ᱾ ᱡᱮ ᱠᱷᱚᱱᱟᱜ ᱥᱮ ᱤᱫᱤ ᱠᱷᱚᱱᱟᱜ ᱫᱟᱜ ᱜᱟᱰᱟ ᱠᱷᱚᱱᱟᱜ ᱫᱟᱜ ᱠᱚ ᱠᱚ ᱪᱟᱥᱟ ᱚᱱᱠᱟ ᱫᱚ ᱵᱟᱹᱱᱩᱜᱼᱟ ᱚᱱᱛᱮ ᱫᱚ, ᱦᱳᱭ ᱦᱳᱭ ᱮᱤ ᱟᱨᱠᱤ ᱚᱱᱛᱮ ᱵᱩᱨᱩ ᱫᱤᱥᱚᱢ ᱦᱟᱨᱠᱮᱛ ᱫᱚ ᱟᱨᱠᱤ,
ᱦᱩᱸ, ᱛᱟᱦᱚᱞᱮ ᱜᱚᱢᱠᱮ ᱟᱵᱤᱱ ᱵᱩᱨᱩ ᱫᱤᱥᱚᱢ ᱵᱤᱱ ᱪᱟᱞᱟᱣ ᱞᱮᱱᱫᱚ ᱚᱸᱰᱮ ᱢᱟᱱᱮ ᱢᱚᱭᱩᱨ ᱠᱚ ᱵᱟᱝ ᱢᱤᱫ ᱠᱚ ᱞᱟᱹᱭᱟ ᱵᱩᱨᱩ ᱫᱤᱥᱚᱢ ᱚᱱᱟ ᱠᱚᱨᱮ ᱫᱚ ᱦᱟᱸᱜ ᱠᱚ ᱢᱟᱱᱮ ᱠᱚ ᱧᱮᱞ ᱵᱟᱲᱟᱜ ᱜᱮᱭᱟ ᱮᱠᱷᱚᱱ ᱟᱹᱞᱤᱧ ᱡᱟᱦᱟᱸ ᱨᱮᱞᱤᱧ ᱪᱟᱞᱟᱣ ᱞᱮᱱᱟ ᱚᱸᱰᱮ ᱫᱚ ᱦᱟᱸᱜ ᱞᱤᱧ ᱧᱮᱞ ᱠᱮᱫ ᱠᱚᱣᱟ, ᱟᱹᱵᱤᱱ ᱚᱸᱰᱮ ᱵᱤᱱ ᱪᱟᱞᱟᱣ ᱞᱮᱱ ᱫᱚᱵᱤᱱ ᱧᱟᱢ ᱵᱟᱲᱟ ᱞᱮᱫ ᱠᱚᱣᱟ ᱥᱮ ᱵᱟᱝ ᱛᱟᱦᱚᱞᱮ?
ᱦᱮᱸ ᱜᱚᱝᱠᱮ ᱟᱹᱞᱤᱧ ᱫᱚ ᱟᱹᱞᱤᱧ ᱫᱚ ᱮᱢᱚᱱ ᱥᱚᱢᱚᱭ ᱞᱤᱧ ᱥᱮᱱ ᱞᱮᱱᱟ ᱥᱮ ᱜᱚᱝᱠᱮ ᱩᱱ ᱥᱚᱢᱚᱭ ᱫᱚ ᱢᱟᱱᱮ ᱵᱟᱠᱚ ᱛᱟᱦᱮᱸᱱ ᱜᱮ ᱵᱩᱡᱷᱟᱹᱣ ᱵᱩᱡᱷᱟ ᱠᱮᱫᱟᱵᱤᱱ ᱥᱮ, ᱱᱚᱜᱼᱚᱭ ᱡᱮ ᱞᱟᱹᱭᱟᱠᱚ ᱡᱮ ᱜᱚᱝᱠᱮ ᱚᱱᱟ ᱮ ᱜᱚᱨᱚᱢ ᱥᱚᱢᱚᱭ ᱥᱮᱱ ᱞᱮᱱᱠᱷᱟᱱ ᱪᱮᱫᱟᱜᱮᱠᱚ ᱞᱟᱹᱭᱟ ᱡᱮ ᱢᱚᱭᱩᱨ ᱠᱚᱠᱚ ᱛᱟᱦᱮᱼᱱ ᱜᱮᱭᱟ ᱠᱚ ᱩᱱ ᱥᱚᱢᱚᱭ ᱟᱨ ᱱᱚᱜ ᱚᱭ ᱵᱚᱨᱥᱟ ᱠᱟᱞ ᱨᱮ, ᱛᱚ ᱟᱹᱞᱤᱧ ᱫᱚᱞᱤᱧ ᱪᱟᱞᱟᱣ ᱠᱟᱱᱟ ᱨᱟᱵᱟᱝ ᱥᱚᱢᱚᱭ ᱨᱮ ᱵᱩᱡᱷᱟᱹᱣ ᱫᱮᱵ ᱜᱚᱝᱠᱮ, ᱟᱫᱚ ᱩᱱ ᱥᱚᱢᱚᱭ ᱫᱚ ᱚᱯᱷ ᱥᱤᱡᱤᱱ ᱚᱯᱷ ᱥᱤᱡᱤᱱ ᱛᱟᱦᱮᱸᱞᱮᱱᱟ᱾ ᱟᱫᱚ ᱜᱚᱝᱠᱮ ᱢᱚᱭᱩᱨ ᱠᱚᱫᱚ ᱵᱟᱹᱞᱤᱧ ᱧᱮᱞ ᱵᱟᱲᱫ ᱟᱠᱟᱫ ᱠᱚᱣᱟ, ᱛᱚᱵᱮ ᱜᱚᱝᱠᱮ ᱚᱱᱠᱟ ᱟᱹᱛᱩ ᱦᱚᱲ ᱠᱚ ᱠᱩᱠᱞᱤ ᱵᱟᱲᱟ ᱦᱩᱭ ᱞᱮᱱᱟ ᱟᱫᱚ ᱡᱚᱛ ᱦᱚᱲ ᱠᱚ ᱞᱟᱹᱭᱫᱟ ᱦᱮᱸ ᱵᱟᱹᱵᱩ ᱱᱚᱛᱮ ᱫᱚ ᱢᱤᱨᱦᱩᱨ ᱠᱚᱠᱚ ᱧᱟᱢᱚᱜ ᱜᱮᱭᱟ ᱟᱫᱚ ᱱᱟᱮᱱᱟᱜ ᱥᱟᱹᱜᱤᱧ ᱛᱟᱦᱮᱱ ᱫᱚ ᱦᱮᱢ ᱦᱩᱭᱩᱜ ᱛᱟᱵᱤᱱᱟ ᱵᱩᱡᱟᱹᱣᱟᱵᱤᱱ ᱥᱮ ᱫᱚ ᱟᱹᱞᱤᱧ ᱦᱚᱞᱤᱧ ᱞᱟᱹᱭᱟ ᱟᱠᱚ ᱦᱚᱠᱚ ᱠᱟᱱᱟ ᱴᱷᱤᱠ ᱟᱪᱷᱮ ᱛᱟᱦᱚᱞᱮ, ᱥᱚᱢᱚᱭ ᱠᱚ ᱟᱨ ᱫᱤᱱ ᱦᱟᱸᱜ ᱡᱩᱫᱤᱞᱤᱧ ᱧᱟᱢ ᱠᱷᱟᱱ ᱫᱚ ᱡᱟᱦᱟᱸ ᱛᱤᱥ ᱦᱟᱸᱜ ᱛᱟᱦᱚᱞᱮᱧ ᱦᱤᱡᱩᱜᱼᱟ ᱟᱨᱧ ᱚᱵᱚᱥᱛᱟᱭ ᱦᱟᱸᱜ᱾ ᱢᱩᱭᱩᱨ ᱠᱚ ᱧᱮᱞ, ᱵᱩᱨᱩ ᱫᱤᱥᱚᱢ ᱨᱮ ᱢᱚᱭᱩᱨ ᱪᱮᱫ ᱞᱮᱠᱟ ᱠᱚ ᱧᱮᱞᱚᱜ ᱜᱮᱭᱟ ᱵᱩᱡᱟᱹᱣ ᱠᱮᱫᱟᱵᱤᱱ᱾ ᱟᱫᱚ ᱚᱱᱛᱮ ᱦᱟᱸᱜ ᱦᱟᱲᱟᱢ ᱦᱟᱯᱲᱟᱢ ᱠᱚ ᱞᱟᱹᱭ ᱜᱮᱭᱟ ᱡᱮ ᱱᱚᱜᱼᱚᱭ ᱱᱚᱜᱚᱭ ᱡᱟᱹᱯᱩᱫ ᱫᱤᱱ ᱠᱚ ᱱᱚᱜ ᱚᱭ ᱡᱟᱹᱯᱩᱫᱤᱱ ᱠᱚᱨᱮ ᱵᱩᱨᱩ ᱠᱚᱨᱮ ᱠᱚ ᱮᱱᱮᱡ ᱵᱟᱲᱟᱭᱟ ᱟᱨᱠᱤ, ᱢᱚᱭᱩᱨ ᱠᱚ ᱰᱟᱱᱟ ᱩᱰᱟᱹᱣ ᱠᱟᱛᱮ ᱟᱨᱠᱤ ᱵᱩᱡᱷᱟᱹᱣ ᱠᱮᱫᱟᱵᱤᱱ ᱥᱮ?
ᱦᱮᱸ, ᱦᱮᱸ, ᱚᱱᱮ ᱚᱱᱟ ᱧᱮᱞ ᱛᱚ ᱟᱹᱰᱤ ᱵᱚᱞᱛᱮ ᱜᱮᱞᱮ ᱥᱳᱵᱷᱟᱜᱜᱚ ᱨᱮᱱᱟᱜ ᱢᱟᱱᱮ ᱵᱮᱯᱟᱨ ᱠᱟᱱᱟ᱾
ᱦᱳᱭ, ᱦᱳᱭ, ᱱᱚᱰᱮ ᱦᱟᱲᱟᱢ ᱦᱟᱯᱲᱟᱢ ᱠᱚ ᱞᱟᱹᱭ ᱜᱮᱭᱟ ᱡᱮ ᱱᱤᱭᱟᱹ ᱥᱚᱵ ᱠᱚ ᱧᱮᱞ ᱞᱟᱹᱜᱤᱫ ᱫᱚ ᱜᱚᱝᱠᱮ ᱵᱷᱟᱜ ᱠᱚ ᱠᱚᱨᱟᱣ ᱮᱫ ᱜᱮ ᱵᱩᱡᱷᱟᱹᱣ,
ᱦᱩᱸ,
ᱢ ᱛᱚ ᱚᱱᱟ ᱠᱷᱟᱹᱛᱤᱨ ᱜᱮ ᱟᱫᱚ ᱟᱞᱤᱧ ᱦᱚᱸᱞᱤᱧ ᱞᱟᱹᱭᱮᱫᱟᱭ ᱵᱷᱟᱵ ᱪᱤᱱᱛᱷᱟᱤᱧ ᱦᱟᱛᱟᱣᱮᱫᱟ ᱫᱮᱠᱷᱤ ᱵᱚᱨᱥᱟ ᱢᱚᱫᱫᱷᱮ ᱨᱮ ᱡᱩᱫᱤ ᱥᱮᱱ ᱞᱤᱧ ᱞᱤ ᱫᱟᱲᱭᱟᱜ ᱠᱷᱟᱱ ᱡᱩᱤ ᱦᱟᱸᱜ,
ᱦᱮᱸ, ᱦᱮᱸ, ᱦᱚᱜ ᱚᱱᱟ ᱥᱚᱢᱚᱭ ᱜᱮᱛᱚ ᱢᱟ ᱢᱤᱫ ᱮᱢᱱᱤ ᱨᱮᱦᱚᱸ ᱢᱟᱱᱮ ᱯᱟᱲᱦᱟᱣ ᱢᱟᱱᱮ ᱡᱟᱦᱟᱸ ᱯᱟᱲᱦᱟᱣ ᱠᱟᱛᱮᱜ ᱵᱟᱲᱟᱭ ᱦᱩᱭ ᱠᱟᱱᱟ, ᱡᱟᱦᱟᱸ ᱦᱚᱸ ᱜ ᱚᱱᱟ ᱢᱟᱱᱮ ᱵᱚᱨᱥᱟ ᱠᱟᱞ ᱢᱟᱱᱮ ᱞᱚᱦᱚᱫ ᱞᱮᱠᱷᱟᱱ ᱢᱟᱱᱮ ᱯᱟᱠᱷᱚᱱ ᱠᱚ ᱢᱤᱞᱟᱹᱣ ᱛᱟᱠᱚ ᱞᱟᱹᱭ ᱛᱟᱠᱚ ᱜᱮᱭᱟ ᱞᱟᱹᱭ ᱛᱟᱠᱚ ᱜᱮᱭᱟᱠᱚ ᱛᱚ᱾
ᱦᱳᱭ, ᱦᱳᱭ,
ᱠᱚᱦᱚᱸ ᱚᱱᱟ ᱥᱚᱢᱚᱭ ᱠᱚ ᱮᱱᱮᱡᱟᱢᱟ ᱢᱤᱫ ᱨᱟᱹᱥᱠᱟᱹ ᱛᱮ, ᱫᱟᱜ ᱡᱟᱹᱯᱩᱫ ᱦᱩᱭ ᱞᱮᱠᱷᱟᱱ ᱫᱟᱜ ᱡᱟᱹᱲᱤ ᱞᱮᱠᱷᱟᱱ ᱠᱚ ᱢᱟᱱᱮ ᱢᱚᱱᱮ ᱨᱮ ᱨᱟᱹᱥᱠᱟᱹ ᱠᱚ ᱵᱩᱡᱷᱟᱹᱣ-ᱟ ᱱᱤᱭᱟᱹ ᱥᱚᱢᱚᱭ ᱢᱟ ᱮᱱᱮᱡ ᱵᱟᱲᱟᱭᱟ ᱠᱚ ᱨᱢᱚᱱ ᱠᱤ ᱯᱟᱠᱷᱚᱱ ᱠᱚ ᱢᱤᱞᱟᱹᱣ ᱠᱟᱛᱮᱫ ᱢᱟᱱᱮ ᱚᱱᱟ ᱢᱤᱫᱴᱮᱱ ᱫᱨᱤᱥᱥᱚ ᱢᱟᱱᱮ ᱱᱮᱛᱟᱨ ᱧᱮᱞ ᱧᱟᱢᱚᱜ ᱵᱟᱝ ᱢᱤᱫ ᱠᱚ ᱞᱟᱹᱭ ᱜᱮᱭᱟ ᱱᱚᱣᱟ ᱡᱟᱹᱯᱩᱫ ᱫᱤᱱ ᱦᱟᱸᱜ,
ᱦᱳᱭ, ᱱᱚᱜᱚᱭ ᱟᱹᱞᱤᱧ ᱦᱚᱸ ᱞᱤᱧ ᱧᱮᱞ ᱵᱟᱲᱟ ᱠᱟᱱᱟ᱾ ᱟᱫᱚ ᱟᱹᱞᱤᱧᱟᱜ ᱦᱚᱸ ᱥᱚᱠ ᱫᱚ ᱢᱮᱱᱟᱜ ᱛᱟᱹᱞᱤᱧᱟ ᱡᱮ ᱚᱝᱠᱟ ᱢᱮᱫ ᱥᱳᱨ ᱠᱚ
ᱦᱳᱭ ᱦᱳᱭ ᱚᱱᱮ ᱧᱮᱞᱵᱤᱱ ᱜᱚᱝᱠᱮ ᱚᱱᱞᱟᱭᱤᱱ ᱨᱮᱢᱟ ᱚᱱᱟ ᱠᱚᱫᱚ ᱧᱮᱞ ᱞᱮᱠᱷᱟᱱ ᱜᱮᱢ ᱧᱮᱞ ᱫᱟᱲᱮᱜ-ᱟ, ᱢᱮᱱᱠᱷᱟᱱ ᱡᱟᱦᱟᱸ ᱨᱤᱭᱮᱞᱤ ᱠᱤ ᱡᱟᱦᱟᱸ ᱱᱤᱡᱮᱱᱟᱜ ᱢᱟᱱᱮ ᱢᱮᱫ ᱛᱮᱢ ᱧᱮᱞᱟ ᱚᱱᱟ ᱢᱮᱫᱴᱮᱱ ᱟᱞᱟᱫᱟ ᱢᱮᱫᱴᱮᱱ ᱩᱱᱩ ᱵᱷᱚᱵ ᱦᱩᱭᱩᱜ-ᱟ ᱢᱤᱫᱴᱮᱱ᱾
ᱦᱳᱭ ᱱᱤᱡᱮᱨᱟᱜ ᱢᱮᱫ ᱨᱟᱹᱥᱠᱟᱹ ᱴᱟᱜ ᱜᱮ ᱮᱴᱟᱜ ᱩᱱᱩᱵᱷᱩᱛᱤ ᱴᱟᱜ ᱜᱮ ᱟᱞᱫᱟ ᱦᱮᱸ ᱥᱮ ᱜᱚᱝᱠᱮ᱾
ᱦᱳᱭ᱾
ᱛᱟᱞᱦᱮ ᱮᱸ ᱜᱚᱝᱠᱮ ᱛᱟᱞᱦᱮ ᱟᱯᱮ ᱥᱮᱫ ᱫᱚ ᱟᱯᱮ ᱥᱮᱫ ᱢᱟ ᱵᱤᱨ ᱫᱤᱥᱚᱢ ᱥᱮᱫ ᱛᱟᱞᱦᱮ ᱜᱚᱝᱠᱮ ᱛᱟᱞᱦᱮ ᱟᱯᱮ ᱥᱮᱫ ᱫᱚ ᱛᱟᱞᱦᱮ ᱦᱟ ᱛᱤ ᱠᱚᱫᱚᱠᱚ ᱩᱰᱩᱜ ᱵᱟᱲᱟ ᱜᱮᱭᱟ ᱥᱮ ᱵᱟᱝ ᱜᱚᱝᱠᱮ?
ᱦᱩᱸ ᱦᱩᱸ ᱩᱰᱩᱠᱚᱜ ᱜᱮᱭᱟᱠᱚ ᱜᱚᱝᱠᱮ ᱮᱢᱚᱱ ᱠᱤ ᱢᱟᱱᱮ ᱩᱰᱩᱜ ᱫᱚᱠᱚ ᱩᱰᱩᱠᱚᱜ ᱜᱮᱭᱟ ᱮᱢᱚᱱ ᱠᱤ ᱟᱞᱮᱭᱟᱜ ᱢᱟᱱᱮ ᱟᱛᱳ ᱠᱚᱨᱮᱱᱟᱜ ᱠᱷᱚᱛᱤ ᱜᱨᱚᱥᱛᱚ ᱠᱚ ᱠᱚ ᱢᱟᱱᱮ ᱠᱷᱚᱛᱤ ᱦᱚᱸᱠᱚ ᱠᱷᱚᱛᱤ ᱵᱟᱲᱟᱭ ᱜᱮᱭᱟ ᱠᱚ᱾ ᱮᱭ ᱡᱚᱢᱚᱱ ᱱᱮᱛᱟᱨ ᱢᱟ ᱦᱚᱸᱜᱚᱭ ᱦᱳᱲᱳ ᱪᱟᱥᱚᱜ ᱠᱟᱱᱟ ᱛᱚ, ᱱᱮᱛᱟᱨ ᱫᱚ ᱵᱟᱝ ᱠᱷᱟ ᱠᱷᱟᱱ ᱱᱮᱛᱟᱨ ᱫᱚ ᱦᱚᱜᱚᱱᱟ ᱥᱳᱢᱳᱭ ᱫᱚ ᱟᱫᱚ ᱵᱟᱹᱫᱽ ᱵᱟᱹᱭᱦᱟᱹᱲ ᱫᱚ ᱩᱱᱟᱹᱜ ᱵᱟᱝ ᱯᱟᱸᱡᱟ ᱠᱟᱛᱮᱫ ᱵᱟᱹᱫᱽ ᱵᱟᱹᱭᱦᱟᱹᱲ ᱢᱟᱠᱚ ᱯᱟᱸᱡᱟᱭᱮᱫ ᱜᱮ ᱚᱱᱟ ᱛᱚᱞᱟ ᱢᱟᱞᱟ ᱠᱚ ᱡᱟᱦᱟᱸᱭᱟᱜ ᱠᱚ ᱧᱟᱢᱟᱠᱚ ᱠᱟᱹᱴᱤᱡ ᱠᱚ ᱡᱚᱢ ᱧᱚᱜᱟ᱾ ᱟᱨ ᱵᱟᱝ ᱠᱷᱟᱱ ᱫᱚ ᱟᱛᱳ ᱥᱮ ᱱᱮᱛᱟᱨ ᱫᱚ ᱠᱚ ᱵᱚᱞᱚᱱᱟ ᱵᱤᱥᱤᱨ ᱵᱷᱟᱠ᱾
ᱛᱳ ᱨᱮᱱᱟᱜ ᱮᱭ ᱡᱚᱢᱚᱱ ᱠᱟᱱᱴᱷᱟᱲ ᱠᱚ, ᱛᱟᱨᱯᱚᱨᱮ ᱠᱟᱭᱨᱟ ᱠᱚᱸ ᱦᱚᱜᱚᱱᱟ ᱠᱚ ᱦᱟᱸᱜ ᱟᱨᱠᱤ ᱠᱚ ᱯᱟᱸᱡᱟ ᱵᱟᱲᱟᱭ-ᱟ᱾
ᱟᱪᱪᱷᱟ ᱟᱪᱪᱷᱟ᱾
ᱟᱫᱚ ᱚᱱᱟᱛᱮ ᱱᱮᱛᱟᱨ ᱫᱚ ᱟᱛᱳ ᱥᱮᱱ ᱠᱚ ᱵᱚᱞᱚᱱ ᱜᱮᱭᱟ ᱦᱟᱸᱜ᱾
ᱟᱫᱚ ᱜᱚᱝᱠᱮ ᱟᱫᱚ ᱦᱟᱹᱛᱤ ᱛᱮ ᱦᱟᱹᱛᱤ ᱞᱟᱦᱟ ᱠᱚᱵᱤᱱ ᱥᱮᱱᱚᱜ ᱜᱮᱭᱟ ᱥᱮ ᱜᱚᱝᱠᱮ, ᱵᱟᱵᱤᱱ ᱥᱮᱱ ᱵᱟᱲᱟᱜ ᱜᱮᱭᱟ?
ᱦᱮᱸ ᱥᱮᱱ ᱵᱟᱲᱟ ᱦᱳᱭ ᱠᱟᱱᱟ᱾ ᱱᱟᱜ ᱟᱛᱳ ᱠᱚᱨᱮ ᱦᱮᱡ ᱞᱮᱠᱷᱟᱱ ᱞᱤᱧ ᱥᱮᱱ ᱵᱟᱲᱟ ᱠᱟᱱᱟ, ᱟᱛᱳ ᱠᱚᱨᱮ ᱡᱟᱠᱷᱚᱱ ᱠᱚ ᱵᱚᱞᱚᱱ ᱜᱮᱭᱟ᱾
ᱚ
ᱢᱟᱱᱮ ᱟᱛᱳ ᱠᱚᱨᱮ ᱦᱟᱸᱜ ᱵᱟᱝ ᱳᱰᱳᱝ ᱞᱮᱠᱟᱱ ᱦᱟᱸᱜ, ᱢᱟᱱᱮ ᱚᱲᱟᱜ ᱠᱚᱠᱚ ᱱᱚᱥᱴᱚ ᱜᱚᱫ ᱠᱟᱜᱟ ᱛᱚ᱾
ᱛᱤᱨ ᱠᱤᱪᱷᱩ ᱨᱚᱠᱠᱷᱟ ᱠᱷᱟᱹᱛᱤᱨ ᱠᱟᱹᱴᱤᱡ ᱢᱟᱱᱮ ᱦᱩᱞᱩ ᱢᱩᱞᱩᱭ ᱤᱫᱤ ᱠᱟᱛᱮᱜ ᱠᱟᱹᱴᱤᱡ
ᱟᱪᱪᱷᱟ ᱟᱪᱪᱷᱟ ᱟᱪᱪᱷᱟ᱾ ᱟᱨ ᱜᱚᱝᱠᱮ ᱟᱹᱞᱤᱧ ᱞᱤᱧ ᱟᱸᱡᱚᱢ ᱵᱟᱲᱟ ᱠᱟᱜᱟ ᱚᱱᱟ ᱠᱚᱨᱮᱜ ᱪᱮᱛᱟ ᱦᱟᱹᱛᱤ ᱛᱮᱠᱚ ᱦᱚᱲ ᱠᱚ ᱜᱚᱡ ᱪᱚ ᱠᱟᱱᱟ ᱟᱹᱰᱤ ᱟᱛᱟᱢ ᱜᱮ᱾ ᱛᱚ ᱜᱚᱝᱠᱮ ᱱᱤᱭᱟᱹ ᱠᱚᱠᱤ ᱥᱟᱹᱨᱤ ᱜᱮ?
ᱦᱮᱸ ᱜᱚᱝᱠᱮ ᱚᱱᱟ ᱫᱚ ᱥᱟᱹᱨᱤ ᱠᱟᱛᱷᱟ ᱜᱮ ᱠᱟᱱᱟ, ᱥᱟᱹᱨᱤ ᱵᱳᱞᱛᱮ ᱢᱟᱱᱮ ᱟᱵᱚᱨᱮᱱ ᱢᱟᱱᱮ ᱵᱟᱵᱟ ᱠᱚ ᱫᱤᱭᱮ ᱱᱩᱝᱠᱩ ᱡᱟᱦᱟᱸ ᱫᱟᱹᱫᱩ ᱠᱚ ᱠᱚ ᱞᱟᱹᱭ ᱵᱟᱲᱟ ᱠᱟᱜᱟ ᱟᱸᱡᱚᱢ ᱟᱠᱟᱜᱤᱧ᱾ ᱡᱮ ᱱᱮᱛᱟᱨ ᱪᱮᱫ ᱞᱮᱠᱟ ᱡᱮ ᱦᱟᱹᱛᱤ ᱛᱮᱠᱚ ᱜᱚᱡ ᱵᱟᱲᱟᱭᱮᱫ ᱠᱚᱣᱟ ᱛᱚᱵᱮ ᱢᱤᱫ ᱥᱳᱢᱳᱭ ᱚᱱᱟ ᱫᱚ ᱢᱟᱱᱮ ᱟᱵᱚᱱᱟᱜ ᱡᱟᱦᱟᱸ ᱦᱟᱲᱟᱢ ᱦᱩᱸ ᱢᱟᱱᱮ ᱫᱟᱫᱩ ᱛᱟᱠᱚᱣᱟᱜ ᱵᱤᱫᱟᱹᱞ ᱨᱮ ᱚᱱᱮ ᱚᱝᱠᱟᱱᱟᱜ ᱜᱷᱚᱴ ᱚᱱᱟ ᱠᱚᱫᱚ ᱵᱟᱝ ᱢᱤᱡ ᱠᱷᱩᱵ ᱢᱟᱱᱮ ᱠᱚᱢ ᱜᱮ ᱦᱟᱸᱜ ᱧᱮᱞᱚᱜ ᱛᱟᱦᱮᱫ᱾
ᱟᱪᱪᱷᱟ ᱟᱪᱪᱷᱟ᱾
ᱱᱮᱛᱟᱨ ᱜᱮ ᱱᱚᱣᱟ ᱫᱚ ᱢᱟᱱᱮ ᱡᱟᱹᱥᱛᱤ ᱧᱮᱞᱚᱜ ᱠᱟᱱ᱾ ᱟᱫᱚ ᱟᱹᱞᱤᱧ ᱞᱤᱧ ᱢᱚᱱᱮᱭᱮᱫᱟ ᱱᱮᱛᱟᱨ ᱡᱟᱦᱟᱸ ᱢᱟᱱᱮ ᱦᱟᱹᱛᱤ ᱠᱚ ᱠᱚ ᱞᱟᱜᱟ ᱵᱟᱲᱟᱭᱮᱜ ᱠᱚᱣᱟ ᱛᱚ
ᱦᱩᱸ᱾
ᱚᱱᱟ ᱞᱟᱜᱟ, ᱛᱟᱨᱯᱚᱨᱮ ᱡᱟᱦᱟ ᱱᱟᱣᱟ ᱦᱩᱞᱟᱹ ᱛᱮ ᱪᱟᱯᱟᱫ, ᱛᱟᱨᱯᱚᱨᱮ ᱦᱚᱜᱚᱝᱠᱟ ᱛᱮ ᱦᱟᱸᱜ ᱟᱨᱠᱤ ᱟᱨᱠᱚ ᱢᱟᱱᱮ ᱵᱟᱲᱟᱭ ᱜᱮᱭᱟᱵᱤᱱ ᱛᱚ ᱟᱨ ᱠᱟᱹᱴᱤᱡ ᱨᱟᱹᱜᱤ ᱫᱚ ᱵᱩᱡᱷᱟᱹᱜ ᱜᱮᱭᱟ ᱡᱟᱦᱟᱸᱭ ᱜᱮ ᱯᱤ ᱥᱟᱨᱟᱫᱤᱱᱮᱢ ᱦᱚᱴᱚᱨᱮᱭᱟ ᱠᱤᱢᱵᱟᱢ ᱫᱟᱞᱮᱭᱟ ᱨᱟᱹᱜᱤ ᱫᱚ ᱠᱟᱹᱴ ᱴᱤᱡ ᱵᱩᱡᱷᱟᱹᱜ ᱜᱮᱭᱟ, ᱛᱚ ᱦᱚᱸᱜᱚᱱᱟ ᱠᱟᱨᱚᱱ ᱛᱮᱜᱮ ᱦᱳᱭ ᱛᱚ ᱦᱟᱸᱜ ᱢᱟᱱᱮ ᱡᱩᱫᱤ ᱠᱚ ᱨᱟᱹᱜᱤ ᱭᱟᱠᱟᱱ ᱠᱷᱟᱱ ᱟᱫᱚ ᱡᱟᱦᱟᱸ ᱦᱚᱲᱜᱮ ᱡᱩᱫᱤ ᱵᱤᱰᱜᱟᱨ ᱠᱚᱨᱮ ᱧᱟᱢ ᱢᱮᱭᱟᱭ ᱮᱱᱠᱷᱟᱱ ᱢᱟᱱᱮ, ᱚᱝᱠᱟ ᱵᱷᱟᱵ ᱛᱮᱠᱚ ᱜᱚᱡ ᱪᱚ ᱟᱠᱟᱱᱟ ᱟᱹᱰᱤ ᱜᱟᱱ ᱦᱚᱲ ᱦᱚ ᱦᱟᱸᱜ᱾ ᱞᱟᱸᱜᱟ ᱠᱷᱟᱹᱛᱤᱨ ᱛᱮ ᱱᱚᱝᱠᱟ ᱫᱟᱹᱲ ᱵᱟᱝᱠᱚ ᱫᱟᱲᱮ ᱠᱟᱣᱫᱟ᱾
ᱟᱪᱪᱷᱟ, ᱟ ᱜᱚᱝᱠᱮ ᱟᱨᱤᱧ ᱞᱟᱹᱭᱮᱜ-ᱟ ᱡᱮ ᱡᱟᱦᱟᱸ ᱛᱤᱥ ᱡᱩᱫᱤ ᱠᱟᱛᱷᱟ ᱨᱮᱱᱟᱜ ᱟᱨᱠᱤ ᱡᱩᱫᱤ ᱦᱟᱹᱛᱤ ᱠᱚ ᱞᱟᱜᱟ ᱞᱮᱭᱟ᱾ ᱛᱟᱦᱚᱞᱮ ᱜᱚᱝᱠᱮ ᱚᱱᱟ ᱨᱮᱱᱟᱜ ᱯᱟᱧᱪᱟ ᱦᱟᱹᱛᱤᱨ ᱜᱮ ᱟᱹᱞᱤᱧ ᱪᱮᱜ ᱠᱚ ᱠᱚᱨᱟᱣ ᱦᱳᱭᱳᱜ ᱛᱟᱹᱞᱤᱧᱟ ᱜᱚᱝᱠᱮ?
ᱜᱚᱝᱠᱮ ᱵᱟᱧᱪᱟᱣ ᱠᱚᱨᱛᱮ ᱥᱚᱨᱛᱤ ᱵᱚᱞᱛᱮ ᱟᱵᱤᱱ ᱫᱚ ᱢᱟᱱᱮ ᱯᱦᱟᱥ ᱫᱚ ᱦᱩᱭᱩᱜ ᱠᱟᱱ ᱛᱟᱵᱤᱱᱟ ᱫᱳᱲᱮ ᱦᱩᱭᱩᱜ ᱛᱟᱵᱩᱱᱟ᱾ ᱫᱳᱲ ᱢᱟᱱᱮ ᱵᱟᱲᱟᱭ ᱫᱟᱲᱮᱭᱟᱜ ᱠᱷᱟᱱ ᱛᱚ ᱢᱟᱱᱮ ᱫᱟᱹᱲ ᱴᱟᱜ ᱵᱷᱟᱜᱮ ᱴᱷᱤᱠ ᱢᱟᱱᱮ ᱤᱥᱯᱤᱴ ᱧᱚᱜ ᱠᱟᱹᱴᱤᱡ, ᱦᱟᱹᱛᱤ ᱠᱚ ᱟᱹᱵᱤᱱ ᱵᱤᱱ ᱢᱚᱱᱮᱭᱟ ᱡᱮ ᱦᱟᱹᱛᱤ ᱠᱚᱢ ᱴᱟ ᱢᱮᱱᱠᱷᱟᱱ ᱫᱷᱩᱲᱟᱹ ᱵᱟᱝᱠᱚ ᱫᱟᱲᱮᱭᱟᱜ-ᱟ, ᱠᱤᱱᱛᱩ ᱱᱚᱣᱟ ᱫᱚ ᱵᱷᱩᱞ ᱫᱷᱟᱨᱚᱱᱟ᱾ ᱢᱟᱱᱮ ᱦᱟᱹᱛᱤᱭᱟᱜ ᱚᱠᱟᱞᱮᱠᱟ ᱢᱟᱱᱮ ᱟᱠᱚᱣᱟᱜ ᱦᱚᱲᱢᱚ ᱛᱟᱠᱚ ᱚᱱᱠᱟ ᱚᱱᱩᱡᱟᱭᱤ ᱢᱟᱱᱮ ᱪᱟᱸᱫᱳ ᱵᱚᱸᱜᱟ ᱫᱟᱲᱮ ᱦᱚᱸᱭ ᱮᱢ ᱠᱟᱜ ᱠᱚᱣᱟᱭ᱾
ᱟᱪᱪᱷᱟ᱾
ᱢᱟᱱᱮ ᱟᱵᱚ ᱦᱚᱲ ᱠᱷᱚᱱᱟᱜ ᱦᱚᱸ ᱩᱱᱠᱩᱣᱟᱜ ᱫᱚ ᱯᱚᱱᱭᱟ ᱠᱟᱴᱟ ᱟᱵᱚ ᱦᱚᱲ ᱠᱦᱚᱱᱟᱜ ᱦᱚᱸ ᱢᱟᱱᱮ ᱠᱟᱹᱴᱤᱡ ᱤᱥᱯᱤᱴ ᱧᱚᱜ ᱠᱚ ᱫᱟᱹᱲ ᱫᱟᱲᱮᱜ-ᱟ᱾
ᱚᱻ ᱛᱟᱦᱚᱞᱮ ᱜᱚᱝᱠᱮ ᱟᱹᱞᱤᱧ ᱫᱚ ᱛᱟᱦᱚᱞᱮ ᱩᱱ ᱵᱷᱩᱞᱤᱧ ᱵᱷᱟᱵᱟ ᱠᱮᱭᱟ ᱜᱚᱝᱠᱮ ᱡᱮ ᱦᱟᱹᱛᱤ ᱠᱚ ᱢᱚᱴᱟ ᱜᱮᱭᱟ ᱫᱟᱹᱲ ᱠᱚ ᱵᱟᱠᱚ ᱫᱟᱲᱮᱭᱟᱜ ᱜᱮᱭᱟ ᱚ
ᱜᱚᱝᱠᱮ ᱩᱱᱠᱩ ᱫᱚ ᱟᱹᱰᱤ ᱤᱥᱯᱤᱰ ᱛᱮᱜᱮ ᱠᱚ ᱫᱟᱹᱲᱟ᱾
ᱟᱪᱪᱷᱟ ᱟᱪᱪᱷᱟ, ᱛᱚ ᱜᱚᱝᱠᱮ ᱟᱵᱤᱱ ᱠᱚ ᱦᱟᱹᱛᱤ ᱠᱚ ᱟᱹᱵᱤᱱ ᱠᱚ ᱞᱟ-ᱞᱟᱜᱟ ᱵᱟᱲᱟ ᱠᱟᱜ ᱵᱤᱱᱟᱹ ᱥᱮ ᱪᱮᱫ ᱜᱚᱝᱠᱮ?
ᱦᱮᱸ ᱜᱚᱝᱠᱮ ᱢᱟᱡᱮ ᱥᱟᱡᱷᱮ ᱚᱱᱠᱟ ᱫᱚ ᱦᱟᱸᱜ ᱯᱟᱲᱟᱣ ᱵᱟᱲᱟ ᱦᱩᱭ ᱟᱠᱟᱱ ᱜᱮᱭᱟ᱾ ᱢᱟᱱᱮ ᱦᱟᱹᱛᱤ ᱞᱟᱜᱟ ᱟᱹᱰᱤᱵᱟᱨ ᱪᱟᱞᱟᱣᱛᱮ ᱚᱱᱠᱟ ᱨᱟᱹᱜᱤ ᱡᱟᱞᱟ ᱩᱱᱠᱩ ᱠᱚ ᱞᱟᱜᱟ ᱟᱱᱤᱡ ᱜᱮᱭᱟ᱾ ᱚᱱᱟ ᱥᱚᱢᱚᱭ ᱟᱫᱚ ᱟᱫᱚ ᱱᱤᱡᱮ ᱫᱚᱦᱟᱸᱜ ᱢᱟᱱᱮ ᱵᱚᱞ ᱠᱷᱮᱞ ᱠᱚ ᱵᱚᱞ ᱠᱷᱮᱞ ᱵᱟᱲᱟ ᱦᱩᱭᱩᱜ ᱜᱮᱭᱟ ᱛᱚ᱾ ᱛᱳᱲ ᱢᱳᱲ ᱠᱚᱫᱚ ᱦᱟᱸᱜ ᱚᱱᱟ ᱠᱚᱫᱚ ᱦᱟᱸᱜ ᱢᱮᱱᱟᱜ ᱜᱮᱭᱟ᱾ ᱛᱮ ᱡᱟᱦᱟᱸ ᱵᱤᱨ ᱵᱩᱫᱟᱹᱣ ᱠᱚᱨᱮ ᱡᱩᱫᱤ ᱡᱟᱦᱟᱱᱟᱜ ᱛᱟᱯᱤᱧ ᱢᱟᱹᱯᱤᱝ ᱞᱮᱠᱷᱟᱱ ᱜᱮ ᱚᱱᱠᱟ ᱛᱮᱜᱮ ᱦᱟᱸᱜ ᱡᱩᱫᱤ ᱡᱟᱦᱟ ᱛᱤᱥ ᱠᱚᱨᱮ ᱡᱩᱫᱤᱢ ᱵᱟᱡᱟᱣ ᱧᱩᱨᱩᱜ-ᱟ ᱚᱱᱟ ᱫᱚ ᱟᱨ ᱚᱱᱮ ᱛᱚᱠᱷᱚᱱ ᱫᱚ ᱟᱨ ᱪᱮᱜ ᱵᱤᱱ ᱪᱤᱠᱟᱹ ᱟᱠᱟᱫ ᱞᱮᱭᱟ?
ᱟᱪᱪᱷᱟ ᱟᱪᱪᱷᱟ ᱟᱪᱪᱷᱟ᱾ ᱜᱚᱝᱠᱮ ᱚᱱᱟ ᱜᱮ ᱟᱫᱚ ᱟᱞᱤᱧ ᱞᱤᱧ ᱞᱟᱹᱭ-ᱟ ᱟᱫᱚ ᱵᱚᱛᱚᱨ ᱠᱚᱫᱚᱞᱤᱱ ᱵᱩᱡᱷᱟᱹᱣ ᱜᱮᱭᱟ ᱥᱮ ᱵᱟᱝ ᱦᱟᱛᱤ ᱠᱚ ᱟᱹᱛᱩ ᱠᱚᱫᱚ ᱠᱚ ᱵᱚᱞᱚ ᱞᱮᱱᱠᱷᱟᱱ ᱫᱚ ᱜᱚᱝᱠᱮ?
ᱦᱮᱸ ᱜᱚᱝᱠᱮ ᱟᱹᱛᱩ ᱠᱚᱨᱮ ᱫᱚ ᱢᱟᱱᱮ ᱱᱤᱡᱮ ᱢᱟ ᱛᱤᱱᱟᱹᱜ ᱵᱚᱛᱚᱨᱮᱢ ᱵᱩᱡᱷᱟᱣ-ᱟ ᱛᱚᱵᱮ ᱟᱭᱩ ᱦᱚᱲ ᱠᱚ ᱡᱟᱦᱟᱸ ᱡᱟᱦᱟᱸ ᱚᱲᱟᱜ ᱠᱚᱨᱮᱱ ᱢᱟᱱᱮ ᱢᱟᱹᱭ ᱠᱚ ᱢᱮᱱᱟᱜ ᱠᱚᱣᱟ ᱩᱱᱠᱩ ᱠᱚᱫᱚ ᱠᱟᱹᱴᱤᱡ ᱠᱚ ᱵᱚᱛᱚᱨ ᱧᱚᱜᱚᱜ ᱜᱮᱭᱟ ᱞᱟᱹᱭ ᱦᱳᱠ᱾ ᱯᱟᱞᱮᱜ ᱡᱩᱫᱤ ᱚᱲᱟᱜ ᱢᱚᱲᱟᱜ ᱠᱚ ᱨᱟᱹᱯᱩᱫ ᱛᱟᱞᱮᱭᱟ ᱥᱮ ᱥᱤᱜ ᱞᱮᱠᱟ ᱱᱚᱝᱠᱟ᱾
ᱟᱪᱪᱷᱟ ᱟᱪᱪᱷᱟ᱾
ᱦᱩᱸ ᱾